ᱦᱮᱞᱳ᱾
ᱦᱮᱸ ᱦᱮᱸ ᱦᱮᱸ ᱡᱚᱦᱟᱨ ᱜᱮ᱾
ᱦᱮᱸ ᱢᱟ ᱞᱟᱹᱭ ᱵᱮᱱ ᱪᱮᱫ ᱵᱮᱱ ᱞᱟᱹᱭᱮᱫ ᱛᱟᱦᱮᱸᱫ?
ᱦᱮᱸ ᱛᱟᱯᱚᱨ ᱦᱩᱭᱩᱜ ᱠᱟᱱᱟ ᱦᱚᱸᱜᱼᱚᱭ ᱪᱮᱬᱮ ᱨᱮᱱᱟᱜ ᱠᱟᱛᱷᱟ ᱦᱩᱭᱩᱜ ᱠᱟᱱ ᱛᱟᱦᱮᱸᱱᱟ᱾ ᱛᱟᱯᱚᱨ ᱪᱮᱬᱮ ᱠᱷᱚᱱᱟᱜ ᱡᱮᱢᱚᱱ ᱱᱚᱸᱜ-ᱚᱭ ᱡᱮ ᱟᱸ ᱦᱚᱲᱟᱜ ᱠᱟᱛᱷᱟ ᱞᱤᱧ ᱞᱟᱹᱭ ᱮᱫᱟ ᱱᱤᱛᱚᱜ ᱫᱚ ᱢᱟᱹᱱᱢᱤ ᱠᱚᱣᱟᱜ᱾ ᱦᱚᱸᱜ-ᱚᱭ ᱡᱮ ᱟᱸ ᱧᱩ ᱱᱮᱛᱟᱨ ᱫᱚ ᱦᱟᱸᱜ ᱫᱚᱢᱮ ᱮᱸ ᱪᱟᱨᱪᱟᱨᱮ ᱪᱟᱹᱞᱩᱜ ᱠᱟᱱᱟ ᱡᱮ ᱚᱱᱮ ᱡᱮ ᱦᱟᱴ ᱫᱩᱨᱵᱚᱞ ᱠᱟᱛᱮ ᱠᱚ ᱜᱩᱡᱩᱜ ᱠᱟᱱᱟ, ᱛᱚ ᱚᱱᱟ ᱦᱚᱸ ᱪᱮᱫ ᱵᱮᱱ ᱢᱚᱱᱮᱭᱟ ᱟᱵᱮᱱᱟᱜ ᱤᱭᱟᱹ ᱛᱮᱫᱚ ᱡᱮ ᱚᱱᱟ ᱦᱚᱸ ᱚᱱᱟ ᱡᱟᱦᱟᱸ ᱴᱟᱣᱟᱨ ᱯᱷᱟᱭᱤᱵᱽ ᱡᱤ, ᱥᱤᱠᱥ ᱡᱤ, ᱯᱷᱳᱨ ᱡᱤ ᱚᱱᱟ ᱠᱚᱨᱮᱱᱟᱜ ᱴᱤᱡ ᱯᱨᱚᱵᱷᱟᱵ ᱢᱮᱱᱟᱜᱼᱟ ᱥᱮ ᱵᱟᱹᱱᱩᱜ ᱠᱟᱫᱟ ᱚᱱᱮ ᱟᱵᱮᱱᱟᱜ ᱢᱚᱛᱛᱮ ᱪᱮᱫ ᱵᱮᱱ ᱞᱟᱹᱭᱫᱟ?
ᱟᱵᱚ ᱢᱟᱹᱱᱢᱤ ᱠᱚᱣᱟᱜ?
ᱮᱢᱛᱮ ᱦᱚᱸᱜᱼᱚᱭ ᱡᱮᱢ ᱧᱮᱞ ᱵᱟᱲᱟᱭ ᱫᱟ ᱮᱸ ᱯᱨᱟᱭ ᱜᱮ ᱦᱟᱸᱜ ᱵᱮᱥᱤ ᱚᱱᱟ ᱦᱟᱴ ᱤᱭᱟᱹ ᱛᱮᱠᱚ ᱜᱩᱡᱩᱜ ᱠᱟᱱᱟ ᱦᱟᱴ ᱮᱴᱮᱠ ᱠᱟᱛᱮᱜ᱾
ᱢᱟᱱᱮ ᱟᱵᱚ ᱢᱟᱹᱱᱢᱤ ᱠᱚᱣᱟᱜ ᱠᱟᱛᱷᱟ ᱵᱤᱱ ᱞᱟᱹᱭ ᱫᱟ?
ᱦᱮᱸ ᱦᱮᱸ ᱦᱮᱸ ᱢᱟᱹᱱᱢᱤ ᱠᱚᱣᱟᱜ, ᱚᱱᱮ ᱡᱮ ᱢᱟᱱᱮ ᱚᱱᱟ ᱴᱟᱣᱟᱨ ᱠᱚ ᱛᱮ ᱚᱱᱟ ᱤᱭᱟᱹᱛᱮ ᱮᱸ ᱤᱭᱟᱹᱜ ᱠᱟᱱ ᱫᱚ ᱢᱟᱱᱮ ᱪᱮᱬᱮ ᱠᱚᱠᱚ ᱜᱩᱡᱩᱜ ᱠᱟᱱ ᱫᱚ ᱛᱚ ᱟᱞᱤᱧ ᱞᱤᱧ ᱞᱟᱹᱭ ᱦᱚᱪᱚᱭᱫᱟ ᱡᱮ ᱮ ᱱᱤᱝᱠᱟᱹ ᱚᱱᱟ ᱠᱷᱟᱹᱛᱤᱨ ᱦᱚᱲ ᱦᱚᱸᱠᱚ ᱜᱚᱡᱚᱜ ᱠᱟᱱᱟ ᱠᱤ ᱢᱟᱱᱮ ᱢᱟᱱᱮ ᱦᱟᱨᱴ ᱫᱩᱨᱵᱚᱞ ᱠᱟᱛᱮᱜ ᱦᱟᱨᱴ ᱮᱴᱮᱠ ᱢᱟᱱᱮ ᱮᱢᱱᱤᱛᱮ ᱡᱟᱹᱥᱛᱤ ᱠᱚ ᱜᱚᱡᱚᱜ ᱠᱟᱱᱟ᱾ ᱤᱭᱟᱝ ᱤᱭᱟᱝ ᱟᱸ ᱜᱟ ᱜᱤᱫᱽᱨᱟᱹ ᱠᱚᱦᱚᱸ ᱜᱚᱡᱚᱜ ᱠᱟᱱᱟ ᱠᱚ ᱠᱩᱲᱤ ᱮᱠᱩᱥ ᱵᱟᱭᱤᱥ ᱛᱟᱨᱯᱚᱨ ᱦᱩᱭᱩᱜ ᱠᱟᱱᱟ ᱟ ᱯᱚᱸᱭᱛᱟᱞᱞᱤᱥ ᱚᱱᱠᱟ ᱢᱟᱠᱚ ᱜᱚᱡᱚᱜ ᱠᱟᱱ ᱜᱮᱭᱟ, ᱮᱸ ᱵᱮᱥᱤᱨ ᱵᱷᱟᱜᱽ ᱧᱮᱞᱚᱜ ᱠᱟᱱᱟ ᱡᱮ ᱦᱟᱨᱴ ᱮᱴᱮᱠ ᱛᱮ ᱫᱚᱢᱮ ᱠᱚ ᱜᱩᱡᱩᱜ ᱠᱟᱱᱟ᱾ ᱮᱸ ᱵᱤᱥᱮᱥ ᱠᱚᱨᱮ ᱚᱱᱟ ᱠᱳᱨᱳᱱᱟ ᱚᱱᱮ ᱠᱳᱨᱳᱱᱟ ᱯᱚᱨᱮ ᱠᱷᱚᱱᱟᱜ᱾
ᱩᱸ᱾ ᱟᱫᱚ ᱦᱟᱸᱜ ᱠᱟᱱ ᱮᱸ ᱟᱵᱚ ᱢᱟᱹᱱᱢᱤ ᱠᱷᱮᱛᱨᱮ ᱨᱮᱫᱚ ᱚᱱᱟ ᱪᱮᱛᱟᱱ ᱨᱮᱫᱚ ᱚᱱᱠᱟ ᱞᱮᱠᱟ ᱯᱨᱚᱵᱷᱟᱵᱽ ᱫᱚ ᱦᱟᱸᱜ ᱟ ᱟᱹᱞᱤᱧᱟᱜ ᱢᱚᱱᱮ ᱛᱮᱫᱚ ᱵᱟᱝ ᱦᱩᱭᱳᱜ ᱠᱟᱱᱟ᱾ ᱡᱚᱫᱤᱭᱳ ᱚᱱᱟ ᱫᱚ ᱢᱮᱱᱟᱜ ᱫᱚ ᱢᱮᱱᱟᱜ ᱜᱮᱭᱟ ᱢᱮᱱᱠᱷᱟᱱ ᱩᱱᱟᱹᱜ ᱴᱟ ᱫᱚ ᱵᱟᱝ ᱠᱤᱱᱛᱩ ᱡᱟᱦᱟᱸᱮᱠᱟ ᱪᱮᱬᱮ ᱠᱚᱣᱟᱜ ᱠᱚᱢᱚᱜ ᱦᱟᱨ ᱡᱟᱦᱟᱸ ᱧᱮᱞᱚᱜ ᱠᱟᱱᱟ ᱩᱱᱟᱹᱜ ᱴᱟ ᱫᱚ ᱵᱟᱝ ᱢᱮᱱᱠᱷᱟᱱ ᱟᱫᱚ ᱪᱮᱫ ᱪᱮᱬᱮ ᱢᱟ ᱩᱱᱟᱹᱜ ᱴᱩᱠᱩᱩᱱ ᱛᱟᱦᱚᱞᱮ ᱩᱱᱤᱭᱟᱜ ᱢᱟ ᱥᱟᱦᱟᱣ ᱫᱟᱲᱮ ᱢᱟ ᱠᱚᱢ ᱜᱮ, ᱛᱮ ᱚᱱᱟ ᱠᱷᱚᱱᱟᱜ ᱫᱚ ᱟᱵᱚᱣᱟᱜ ᱡᱟᱹᱥᱛᱤ ᱥᱟᱶ ᱫᱟᱲᱮ ᱢᱮᱱᱟᱜ ᱠᱟᱫ ᱛᱟᱵᱚᱱᱟ᱾ ᱛᱟᱦᱞᱮ ᱚᱱᱟ ᱞᱮᱠᱟᱛᱮ ᱟᱹᱞᱤᱧᱟᱜ ᱫᱚ ᱢᱚᱱᱮ ᱦᱩᱭᱩᱜᱼᱟ ᱢᱟᱱᱮ ᱟᱹᱰᱤ ᱥᱟᱢᱟᱱᱱᱚ ᱯᱚᱨᱤᱢᱟᱱ ᱜᱮ ᱠᱷᱚᱛᱤ ᱫᱚ ᱦᱩᱭᱩᱜ ᱠᱟᱱᱟ, ᱢᱮᱱᱠᱷᱟᱱ ᱠᱷᱟᱱ ᱵᱟᱹᱲᱛᱤ ᱯᱚᱨᱤᱢᱟᱱ ᱛᱮᱫᱚ ᱠᱷᱚᱛᱤ ᱫᱚ ᱵᱟᱝ ᱦᱩᱭᱩᱜ ᱠᱟᱱᱟ, ᱟᱫᱚ ᱱᱚᱰᱮ ᱡᱟ ᱦᱟᱨᱴ ᱮᱴᱮᱠ ᱧᱟᱢᱮᱫ ᱵᱚᱱᱟ ᱵᱤᱥᱮᱥ ᱠᱚᱨᱮ ᱠᱚᱨᱳᱱᱟ ᱯᱚᱨᱮ ᱠᱷᱚᱱᱟᱜ ᱟᱫᱚ ᱱᱚᱰᱮ ᱫᱚ ᱯᱚᱨᱮ ᱠᱷᱚᱱᱟᱜ ᱟᱫᱚ ᱱᱚᱰᱮ ᱫᱚ ᱪᱮᱫ ᱠᱟᱱᱟ ᱨᱟᱡᱽᱱᱤᱛᱤ ᱵᱚᱞᱮ ᱠᱤᱪᱷᱩ ᱡᱤᱱᱤᱥ ᱫᱚ ᱢᱮᱱᱟᱜ ᱟᱠᱟᱫ ᱛᱟᱵᱚᱱᱟ ᱾
ᱦᱮᱸ ᱦᱮᱸ ᱦᱮᱸ ᱦᱮᱸ ᱾
ᱮ ᱱᱚᱰᱮ ᱨᱟᱡᱽᱱᱤᱛᱤ ᱨᱮᱱᱟᱜ ᱪᱮᱫ ᱞᱮᱠᱟᱜ ᱠᱟᱱᱟ ᱢᱤᱫᱴᱟᱱ ᱵᱤᱡᱽᱱᱮᱥ ᱡᱟᱦᱟᱸ ᱱᱮᱛᱟᱨᱟᱜ ᱡᱟᱦᱟᱸ ᱞᱮᱠᱟ ᱨᱳᱰ ᱨᱳᱰ ᱡᱟᱦᱟᱸ ᱠᱚ ᱵᱮᱱᱟᱣᱫᱟ ᱚᱱᱟ ᱫᱚ ᱯᱷᱩᱞ ᱯᱷᱤᱞ ᱵᱷᱟᱹᱜᱤ ᱵᱷᱟᱵ ᱛᱮᱫᱚ ᱵᱟᱠᱚ ᱵᱮᱱᱟᱣᱫᱟ ᱾ ᱱᱚᱜᱼᱚᱭ ᱨᱳᱰ ᱠᱚ ᱵᱮᱱᱟᱣ ᱠᱮᱫᱟ ᱦᱮᱸ ᱨᱳᱰ ᱵᱮᱱᱟᱣ ᱱᱚᱣᱟ ᱚᱱᱟ ᱦᱮᱜ ᱮᱸ ᱛᱤᱱᱟᱹᱜ ᱡᱟᱹᱱᱤᱡ ᱠᱷᱟᱱ ᱮᱸ ᱵᱟᱨ ᱯᱮ ᱥᱚᱯᱛᱟᱦᱚ ᱞᱟᱦᱟᱞᱤᱧ ᱟᱸᱡᱚᱢ ᱠᱮᱫᱟ᱾ ᱱᱚᱣᱟ ᱢᱤᱫᱴᱟᱝ ᱵᱤᱡᱱᱮᱥ ᱱᱚᱣᱟ ᱦᱚᱸ ᱢᱤᱫᱴᱟᱝ ᱵᱤᱡᱽᱱᱮᱥ ᱨᱮᱠᱚ ᱟᱹᱜᱩ ᱟᱠᱟᱫᱟ ᱱᱚᱣᱟ ᱦᱚᱸ ᱟᱞᱤᱧ ᱪᱤᱱᱛᱟᱹ ᱛᱮ ᱟᱨᱠᱤ ᱩᱱᱟᱹᱜ ᱦᱚᱸ ᱢᱟᱱᱮ ᱵᱟᱹᱞᱤᱧ ᱩᱭᱦᱟᱹᱨ ᱠᱟᱫ ᱛᱟᱦᱮᱸᱫ ᱡᱮ ᱱᱚᱣᱟ ᱦᱚᱸ ᱵᱤᱡᱽᱱᱮᱥ ᱵᱷᱟᱵ ᱛᱮᱠᱚ ᱦᱟᱛᱟᱣᱟ ᱢᱮᱱᱛᱮ ᱾ ᱱᱚᱣᱟ ᱠᱚ ᱪᱤᱠᱟᱭ ᱫᱟ ᱵᱷᱟᱜᱤ ᱵᱟᱯ ᱵᱷᱟᱵ ᱛᱮᱫᱚ ᱵᱟᱠᱚ ᱮᱢᱚᱜ-ᱟ ᱦᱟᱛᱟᱣ ᱮᱫᱟ ᱦᱮᱸ ᱵᱷᱟᱜᱤ ᱵᱷᱟᱵ ᱛᱮᱫᱚ ᱵᱟᱝᱠᱚ ᱵᱮᱱᱟᱣ ᱫᱟ ᱟᱨ ᱵᱷᱟᱜᱮ ᱵᱷᱟᱵᱛᱮ ᱛᱮ ᱡᱩᱫᱤ ᱵᱮᱱᱟᱣᱟᱭ ᱮᱸᱰᱮᱠᱷᱟᱱ ᱚᱱᱟ ᱨᱳᱰ ᱟᱹᱰᱤ ᱫᱤᱱ ᱦᱟᱹᱵᱤᱡ ᱥᱮᱱᱚᱜ-ᱟ᱾ ᱪᱤᱠᱟᱹᱜ ᱠᱟᱱᱟ ᱚᱱᱟ ᱦᱚᱛᱮᱡ ᱛᱮ ᱠᱚᱢ ᱯᱚᱨᱤᱢᱟᱱ ᱛᱮ ᱚᱱᱠᱟ ᱵᱷᱟᱵ ᱛᱮᱠᱚ ᱵᱮᱱᱟᱣ ᱮᱫᱟ ᱡᱟᱦᱟᱸ ᱫᱚ ᱟᱹᱰᱤ ᱞᱚᱜᱚᱱ ᱵᱟᱹᱲᱤᱡᱚᱜᱼᱟ, ᱪᱷ ᱢᱟᱥ ᱟᱹᱣᱨᱤᱭ ᱟᱜ ᱛᱮᱜᱮ ᱨᱳᱰ ᱦᱟᱱᱮ ᱞᱟᱦᱟ ᱞᱮᱠᱟᱭᱱᱟ᱾ ᱪᱷᱚ ᱢᱟᱥ ᱢᱟ ᱟᱹᱰᱤ ᱥᱟᱺᱜᱤᱧ ᱨᱮᱱᱟᱜ ᱠᱟᱛᱷᱟ
ᱛᱟᱨ ᱞᱟᱦᱟ ᱜᱮᱟᱨ ᱟᱨᱦᱚᱸ ᱤᱭᱟᱹ ᱠᱟᱱᱟ ᱵᱟᱝ ᱾
ᱦᱮᱸ ᱚᱱᱟ ᱞᱟᱦᱟ ᱨᱮᱜᱮ ᱟᱫᱚ ᱪᱮᱤᱠᱟᱹᱜ ᱠᱟᱱᱟ ᱡᱚᱠᱷᱚᱱ ᱜᱮ ᱚᱱᱟ ᱵᱟᱹᱲᱤᱡᱚᱜ ᱠᱟᱱᱟ, ᱛᱟᱦᱚᱞᱮ ᱚᱱᱟ ᱚᱱᱟ ᱨᱤᱯᱮᱭᱟᱨ ᱞᱟᱹᱜᱤᱫ ᱛᱮ ᱟᱵᱟᱨ ᱚᱵᱡᱮᱠᱥᱮᱱᱱᱟ ᱠᱚ ᱛᱟᱦᱚᱞᱮ ᱚᱱᱟ ᱞᱟᱹᱜᱤᱫ ᱛᱮ ᱟᱨᱦᱚᱸ ᱠᱟᱹᱢᱤ ᱠᱚ ᱧᱟᱢᱟ ᱾ ᱛᱮ ᱱᱚᱰᱮ ᱟᱨᱚ ᱚᱸᱰᱮ ᱠᱷᱚᱱᱟᱜ ᱴᱟᱠᱟ ᱠᱚ ᱟᱨᱠᱤ ᱟᱠᱚ ᱟᱠᱚ ᱢᱟᱠᱚ ᱧᱟᱢᱮᱫ ᱠᱚᱣᱟ ᱚᱱᱟ ᱠᱷᱚᱱᱟᱜ ᱟᱨᱦᱚ ᱵᱟᱹᱲᱛᱤ ᱠᱚ ᱟᱨᱠᱤ ᱦᱟᱛᱟᱣ ᱞᱟᱹᱜᱤᱫᱚᱜ ᱛᱟᱦᱚᱞᱮ ᱟᱫᱚ ᱱᱚᱰᱮ ᱫᱚ ᱵᱟᱠᱚ ᱧᱮᱞᱫᱟ ᱡᱮ ᱥᱟᱫᱷᱟᱨᱚᱱ ᱢᱟᱹᱱᱢᱤᱭᱟᱜ ᱪᱮᱫ ᱚᱵᱚᱥᱛᱟ ᱦᱩᱭᱩᱜ ᱱᱚᱜᱚᱭ ᱡᱟᱦᱟᱸᱭ ᱫᱤᱱᱟᱹᱢ ᱠᱚ ᱥᱮᱱᱚᱜ ᱠᱟᱱᱟ ᱦᱮᱸ ᱡᱟᱦᱟᱸᱭ ᱠᱚᱣᱟᱜ ᱚᱯᱷᱤᱥ ᱟᱫᱟᱞᱚᱛ ᱱᱤᱝᱠᱟᱹ ᱡᱟᱦᱟᱸᱭ ᱠᱟᱹᱢᱤ ᱠᱚ ᱢᱮᱱᱟᱜ ᱛᱟᱠᱚᱣᱟ ᱥᱮ ᱡᱟᱦᱟᱸᱭ ᱤᱥᱠᱩᱞ ᱠᱚᱞᱮᱡᱽ ᱥᱮ ᱡᱟᱦᱟᱸᱭ ᱥᱟᱜᱤᱧ ᱤ ᱢᱮᱱᱟᱜ ᱠᱟᱫᱟ ᱛᱚ ᱱᱚᱣᱟ ᱠᱚᱨᱮᱜ ᱪᱮᱫ ᱟᱱᱟᱴ ᱛᱮᱭᱟᱨᱚᱜ ᱠᱟᱱᱟ ᱾
ᱟᱫᱚ ᱚᱱᱟ ᱫᱚ ᱢᱤᱫ ᱫᱤᱱ ᱡᱟᱦᱟᱸᱭ ᱥᱮᱱᱚᱜᱼᱟ ᱢᱤᱫ ᱫᱤᱱ ᱵᱟᱨᱥᱤᱧ ᱚᱱᱟ ᱛᱮᱫᱚ ᱪᱮᱫ ᱞᱮᱠᱟ ᱵᱟᱭ ᱢᱚᱱᱮ ᱠᱟᱜᱼᱟ, ᱢᱮᱱᱠᱷᱟᱱ ᱡᱟᱦᱟᱸᱭ ᱥᱮᱱᱚᱜᱼᱟᱭ ᱩᱱᱤ ᱫᱚ ᱦᱮᱸᱻ ᱟᱹᱰᱤ ᱟᱹᱰᱤ ᱵᱟᱹᱲᱤᱡ ᱵᱩᱡᱷᱟᱹᱜ ᱱᱚᱜᱚᱭ ᱟᱹᱞᱤᱧ ᱦᱚᱞᱤᱧ ᱥᱮᱱᱚᱜᱼᱟ ᱫᱤᱱᱟᱹᱢ ᱜᱮ ᱾ ᱚᱱᱟ ᱛᱟᱭᱚᱢ ᱟᱫᱚ ᱟᱹᱰᱤ ᱵᱟᱹᱲᱤᱡ ᱞᱤᱧ ᱵᱩᱡᱷᱟᱹᱣᱟ ᱟᱹᱰᱤ ᱵᱟᱹᱲᱤᱡ ᱠᱷᱟᱱ ᱟᱹᱰᱤ ᱵᱟᱹᱲᱤᱡ ᱚᱱᱮ ᱱᱩᱱᱟᱹᱜ ᱨᱟᱥᱛᱟ ᱵᱟᱹᱲᱤᱡ ᱡᱟᱦᱟᱸ ᱫᱚ ᱵᱚᱦᱚᱜ ᱵᱟᱹᱲᱤᱡ ᱜᱚᱫᱚᱜᱼᱟ᱾
ᱦᱮᱸ ᱦᱮᱸ ᱦᱮᱸ ᱾ ᱛᱟᱞᱟ ᱠᱚᱨᱮ ᱠᱷᱟᱞ ᱛᱟᱯᱚᱨ ᱤᱭᱟᱹ ᱠᱚᱨᱮ ᱟᱨᱦᱚ ᱟᱨᱦᱚ ᱪᱮᱫ ᱵᱮᱱ ᱞᱟᱹᱭᱟ ᱾ ᱛᱚᱠᱷᱚᱱ ᱛᱚ ᱫᱟᱜ ᱫᱤᱱ ᱟᱨᱦᱚ ᱱᱮᱛᱟᱨ ᱵᱮᱥᱤ ᱥᱚᱢᱚᱥᱥᱟ ᱦᱩᱭᱩᱜ ᱛᱟᱦᱮᱸᱱᱟ ᱾
ᱦᱚᱸ ᱫᱟᱜ ᱛᱚᱢᱵᱟᱜ ᱠᱟᱱᱟ᱾ ᱦᱮᱸ ᱟᱫᱚ ᱛᱟᱦᱚᱞᱮ ᱵᱟᱝ ᱵᱩᱡᱷᱟᱹᱜᱼᱟ ᱚᱸᱰᱮ ᱛᱤᱱᱟᱹᱜ ᱴᱟ ᱠᱷᱟᱨᱟᱝ ᱢᱮᱱᱟᱜ ᱟᱠᱟᱫᱟ ᱾ ᱟᱫᱚ ᱱᱚᱣᱟ ᱱᱚᱣᱟ ᱦᱚᱸ ᱢᱤᱫᱴᱟᱱ ᱱᱚᱝᱠᱟᱱ ᱵᱤᱡᱽᱱᱮᱥ ᱨᱮᱠᱚ ᱟᱹᱜᱩ ᱠᱟᱫᱟ᱾ ᱟᱨ ᱚᱱᱟ ᱦᱚᱸ ᱚᱱᱠᱟ ᱞᱮᱠᱟ ᱜᱮ ᱠᱤᱪᱷᱩ ᱨᱟᱱ ᱱᱚᱜᱼᱚᱭ ᱡᱟᱦᱟᱸ ᱠᱤᱨᱤᱥ ᱛᱷᱤᱨᱤ ᱦᱚᱭᱛᱚ ᱢᱩᱵᱷᱤ ᱵᱮᱱ ᱧᱮᱞ ᱠᱟᱜᱼᱟ
ᱦᱮᱸ ᱦᱮᱸ᱾
ᱠᱩᱥᱤᱭᱟᱜ ᱥᱟᱜ ᱡᱟᱦᱟᱸ ᱢᱩᱵᱷᱤ ᱦᱳᱭ ᱚᱱᱟᱴᱟᱜ ᱨᱮ ᱪᱮᱫ ᱞᱮᱠᱟ ᱩᱱᱤ ᱡᱟᱦᱟᱸᱭ ᱠᱮ ᱦᱩᱸᱜᱩᱭ ᱡᱟᱦᱟᱸᱭ ᱟᱨᱠᱤ ᱜᱩᱰᱟᱹ ᱩᱱᱤ ᱟᱭᱟᱜ ᱢᱟᱭᱟᱝ ᱠᱷᱚᱱᱟᱜ ᱟᱨᱠᱤᱼᱼᱼ ᱚᱱᱠᱟᱱᱟᱜ ᱨᱳᱜᱽ ᱠᱤᱪᱷᱩᱭ ᱯᱟᱥᱱᱟᱣ ᱞᱮᱫ ᱛᱟᱦᱮᱸᱫ ᱡᱟᱦᱟᱸ ᱠᱷᱟᱹᱛᱤᱨ ᱛᱮ ᱚᱸᱰᱮ ᱰᱤᱭᱟ ᱨᱮᱱ ᱦᱚᱲ ᱮᱸ ᱨᱟᱱ ᱦᱟᱛᱟᱣ ᱠᱚ ᱦᱤᱡᱩᱜᱼᱟ ᱟᱡ ᱴᱷᱮᱱ ᱛᱚ ᱴᱟᱠᱟᱭ ᱤᱱᱠᱟᱢᱟ᱾ ᱛᱚ ᱱᱚᱣᱟ ᱦᱚᱸ ᱱᱚᱝᱠᱟ ᱠᱚᱨᱳᱱᱟ ᱦᱚᱸ ᱟᱸᱡᱚᱢᱚᱜ ᱟᱸᱡᱚᱢ ᱠᱟᱱᱟ ᱵᱟᱝᱢᱟ ᱮ ᱱᱚᱝ ᱚᱱᱠᱟ ᱵᱷᱟᱵᱽ ᱛᱮᱜᱮ ᱠᱤᱪᱷᱩᱴᱟ ᱪᱟᱞᱟᱣ ᱠᱟᱫᱟ ᱠᱚ
ᱦᱮᱸ ᱜᱚᱝᱠᱮ ᱚᱱᱠᱟ ᱟᱸᱡᱚᱢ ᱵᱟᱲᱟᱜ ᱠᱟᱱ ᱛᱟᱦᱮᱸᱱᱟ ᱚᱱᱟ ᱪᱟᱭᱱᱟ ᱠᱷᱚᱱᱟᱜ ᱜᱮ ᱱᱤᱭᱟᱹ ᱫᱚ ᱦᱮᱡ ᱞᱮᱱᱟ ᱥᱮ
ᱦᱮᱸ ᱦᱮᱸ ᱡᱟᱛᱮ ᱟᱠᱚᱣᱟᱜ ᱨᱟᱱ ᱥᱮᱞᱚᱜ ᱢᱟ ᱟᱠᱚ ᱡᱟᱦᱟᱸ ᱠᱚ ᱵᱮᱱᱟᱣ ᱢᱟ ᱢᱟᱱᱮ ᱢᱤᱫᱴᱟᱝ ᱟᱠᱚᱣᱟᱜ ᱰᱮᱵᱷᱞᱚᱯᱢᱮᱱᱴ ᱦᱳᱭᱳᱜ ᱢᱟ ᱟᱠᱚᱣᱟᱜ ᱫᱤᱥᱚᱢ ᱨᱮᱱᱟᱜ ᱟᱫᱚ ᱱᱚᱣᱟ ᱦᱚᱛᱮᱡ ᱛᱮᱜᱮ ᱱᱚᱣᱟ ᱦᱚᱛᱮᱡ ᱛᱮᱜᱮ ᱟᱨᱠᱤ ᱵᱟᱹᱲᱛᱤ ᱫᱚ ᱚᱱᱠᱟ ᱱᱟᱜ ᱠᱚ ᱪᱟᱞᱟᱣᱮᱜᱼᱟᱠᱚ᱾ ᱦᱩᱸ ᱮᱸᱰᱮᱠᱷᱟᱱ ᱜᱮ ᱢᱤᱫᱴᱟᱝ ᱨᱳᱜᱽ ᱨᱮ ᱟᱠᱨᱟᱱᱛᱚᱜᱼᱟ ᱱᱚᱣᱟ ᱮᱢᱚᱱ ᱢᱤᱫᱴᱟᱝ ᱡᱤᱱᱤᱥ ᱠᱟᱱᱟ ᱡᱟᱦᱟᱸ ᱫᱚ ᱚᱱᱟ ᱛᱟᱭᱚᱢ ᱡᱟᱦᱟᱸ ᱨᱟᱱ ᱟᱵᱚ ᱵᱚᱱ ᱦᱟᱛᱟᱣ ᱠᱟᱜᱼᱟᱵᱚᱱ ᱚᱱᱟ ᱨᱟᱱ ᱨᱮ ᱚᱱᱠᱟᱱᱟᱜ ᱟᱹᱰᱤ ᱞᱮᱠᱟ ᱚᱱᱠᱟᱱᱟᱜ ᱢᱮᱱᱟᱜᱼᱟ ᱚᱱᱟ ᱛᱟᱭᱚᱢ ᱠᱷᱚᱱᱟᱜ ᱜᱮ ᱧᱮᱞ ᱠᱟᱱᱟ ᱱᱤᱛᱳᱜ ᱡᱟᱦᱟᱸ ᱠᱤᱰᱱᱤ ᱨᱮᱱᱟᱜ ᱡᱟᱦᱟᱸ ᱥᱚᱢᱚᱥᱥᱟ
ᱦᱮᱸ ᱦᱮᱸ
ᱚᱱᱟ ᱨᱮ ᱟᱹᱰᱤ ᱵᱟᱹᱲᱛᱤ ᱯᱮᱥᱮᱱᱴ ᱱᱤᱛᱳᱜ ᱠᱚ ᱧᱮᱞᱚᱜ ᱠᱟᱱᱟ ᱵᱟᱨ ᱥᱮᱨᱢᱟ ᱵᱷᱤᱛᱨᱤ ᱨᱮᱜᱮ᱾ ᱢᱟᱱᱮ ᱮᱴᱟᱜ ᱨᱮ ᱩᱱᱟᱹᱜ ᱞᱟᱹᱭᱤᱱ ᱵᱟᱹᱱᱩᱜᱼᱟ ᱡᱟᱦᱟᱸ ᱫᱚ ᱵᱚᱭᱮᱥ ᱠᱚᱣᱟᱜ᱾ ᱠᱤᱰᱱᱤ ᱨᱮᱱᱟᱜ ᱞᱟᱭᱤᱱ ᱱᱩᱱᱟᱹᱜ ᱴᱟ ᱵᱟᱹᱲᱛᱤ ᱠᱟᱱᱟ᱾ ᱟᱫᱚ ᱡᱟᱦᱟᱸ ᱠᱚᱨᱮᱜ ᱯᱷᱨᱤ ᱛᱮ ᱟᱨᱠᱤ ᱱᱤᱝᱠᱟᱹ ᱪᱟᱞᱟᱜ ᱠᱟᱱᱟ᱾ ᱦᱩᱸ ᱯᱷᱤᱨᱤ ᱛᱮ ᱡᱟᱦᱟᱸ ᱪᱤᱠᱤᱥᱟ ᱱᱚᱜᱼᱚᱭ ᱜᱚᱵᱷᱢᱮᱱᱴ ᱦᱚᱥᱯᱤᱴᱟᱞ ᱠᱚᱨᱮ ᱚᱱᱟ ᱠᱚᱨᱮ ᱱᱩᱱᱟᱹᱜ ᱵᱟᱹᱲ ᱱᱩᱱᱟᱹᱜ ᱥᱟᱺᱜᱤᱧ ᱥᱟᱺᱜᱤᱧ ᱠᱷᱚᱱᱟᱜ ᱦᱚᱲ ᱠᱚ ᱥᱮᱱᱚᱜᱼᱟ ᱡᱟᱦᱟᱸ ᱫᱚ ᱵᱚᱦᱚᱜ ᱵᱟᱹᱲᱤᱡᱚᱜᱼᱟ ᱧᱮᱞ ᱠᱟᱛᱮᱫ ᱜᱮ ᱟ ᱱᱩᱱᱟᱹᱜ ᱠᱚ ᱵᱟᱹᱲᱛᱤ ᱠᱟᱱᱟ ᱟᱫᱚ ᱚᱸᱰᱮ ᱟᱹᱞᱤᱧ ᱞᱤᱧ ᱠᱩᱞᱤ ᱞᱮᱫ ᱠᱚᱜᱮᱭᱟ ᱟᱪᱪᱷᱟ ᱚᱱᱮ ᱟᱫᱚ ᱩᱱᱛᱚ ᱚᱱᱠᱟ ᱞᱮᱠᱟ ᱵᱷᱟᱵᱽ ᱛᱮᱫᱚ ᱵᱟᱹᱞᱤᱧ ᱮ ᱚᱱᱮ ᱵᱟᱹᱞᱤᱧ ᱩᱭᱦᱟᱹᱨ ᱟᱠᱟᱫ ᱛᱮ ᱫᱤᱭᱮ ᱟᱫᱚ ᱞᱤᱧ ᱠᱩᱞᱤᱭᱮᱫ ᱠᱚ ᱛᱟᱦᱮᱸᱫ ᱛᱟᱦᱚᱞᱮ ᱞᱟᱦᱟ ᱛᱮᱢᱟ ᱩ ᱡᱚᱦᱚᱶᱟᱱ ᱟᱯᱮ ᱡᱤᱭᱚᱱ ᱯᱮ ᱠᱷᱟᱸᱰᱟᱣᱮᱫ ᱛᱮ ᱛᱟᱦᱞᱮ ᱩᱱ ᱱᱚᱣᱟ ᱠᱚ ᱡᱟᱦᱟᱸ ᱨᱳᱜᱽ ᱟᱡᱟᱨ ᱱᱚᱣᱟ ᱠᱚ ᱟᱯᱮ ᱪᱮᱫᱠᱟ ᱥᱮᱯᱮ ᱴᱮᱠᱟᱣ ᱫᱟᱨᱟᱢᱮᱫ ᱛᱟᱸᱦᱮᱜ ᱟᱫᱚ ᱩᱱᱠᱩ ᱠᱚ ᱢᱮᱱᱮᱜᱼᱟ ᱟᱫᱚ ᱩᱱᱢᱟ ᱱᱚᱝᱠᱟᱱᱟᱜ ᱨᱳᱜᱽ ᱢᱟ ᱵᱟᱝ ᱛᱟᱦᱮᱸ ᱠᱟᱱᱟ᱾ ᱩᱱᱫᱚ ᱛᱟᱦᱮᱸ ᱠᱟᱱᱟ ᱨᱩᱣᱟᱹ, ᱞᱟᱡ ᱦᱟᱹᱥᱩ, ᱤᱱᱟᱹ ᱠᱚᱜᱮ ᱛᱟᱦᱮᱸ ᱠᱟᱱᱟ ᱚᱱᱟ ᱠᱷᱚᱱᱟᱜ ᱵᱟᱹᱲᱛᱤ ᱫᱚ ᱵᱟᱝ ᱛᱟᱦᱮᱸ ᱠᱟᱱᱟ᱾ ᱛᱟᱦᱚᱞᱮ ᱩᱱᱞᱤᱧ ᱵᱩᱡᱽ ᱠᱮᱫᱟ ᱤᱧ ᱫᱚ ᱚ ᱛᱟᱦᱞᱮ ᱟᱫᱚ ᱚᱱᱟ ᱨᱮᱱᱟᱜ ᱨᱟᱱ ᱦᱚᱸ ᱟᱠᱚ ᱪᱤᱠᱟᱛᱮᱠᱚ ᱵᱩᱡᱷᱟᱹᱣᱟ᱾
ᱩᱱᱢᱟ ᱛᱟᱦᱮᱸ ᱜᱮ ᱵᱟᱝ ᱛᱟᱦᱮᱸ ᱠᱟᱱᱟ᱾ ᱟᱨ ᱱᱤᱛᱚᱜ ᱢᱟ ᱱᱟᱦᱟᱜ ᱡᱩᱜᱽ ᱦᱮᱡ ᱠᱟᱱᱟ ᱛᱟᱦᱚᱞᱮ ᱱᱟᱦᱟᱜ ᱞᱮᱠᱟ ᱛᱮᱜᱮ ᱪᱟᱞᱟᱜ ᱦᱳᱭᱳᱜᱼᱟ᱾ ᱵᱟᱝᱠᱷᱟᱱ ᱢᱟ ᱱᱚᱣᱟ ᱫᱷᱟᱹᱨᱛᱤ ᱨᱮ ᱮ ᱱᱚᱣᱟ ᱨᱟᱱ ᱨᱳᱜᱽ ᱟᱡᱟᱨ ᱡᱟᱦᱟᱸᱞᱮᱠᱟ ᱱᱚᱣᱟ ᱫᱷᱟᱹᱨᱛᱤ ᱨᱮ ᱠᱷᱚᱱᱟᱜ ᱜᱮ ᱛᱮᱭᱟᱨᱚᱜ ᱠᱟᱱᱟ ᱚᱱᱟ ᱨᱮᱱᱟᱜ ᱨᱟᱱ ᱦᱚᱸ ᱱᱚᱣᱟ ᱫᱷᱟᱹᱨᱛᱤ ᱨᱮᱜᱮ ᱢᱮᱱᱟᱜ ᱟᱠᱟᱫᱟ᱾
ᱜᱚᱝᱠᱮ ᱟᱹᱞᱤᱧ ᱞᱤᱧ ᱢᱚᱱᱮᱭᱮᱫᱟ ᱦᱟᱸᱜ ᱚᱱᱟ ᱡᱟᱦᱟᱸ ᱢᱟᱱᱮ ᱚᱱᱟ ᱚᱱᱟ ᱵᱷᱟᱭᱨᱟᱥ ᱞᱟᱹᱜᱤᱫ ᱦᱟᱸᱜ ᱡᱟᱦᱟᱸᱚᱱᱟ ᱢᱤᱫᱴᱮᱱ ᱵᱷᱮᱠᱥᱤᱱ ᱠᱚ ᱡᱩᱛ ᱠᱟᱫᱟ ᱦᱟᱸᱜ ᱚᱱᱟ ᱵᱷᱮᱠᱥᱤᱱ ᱨᱮᱜᱮ ᱦᱟᱸᱜ ᱠᱟᱹᱴᱤᱡ ᱢᱟᱱᱮ ᱮᱢᱚᱱ ᱢᱤᱫᱴᱮᱱ ᱢᱮᱱᱟᱜ ᱟᱠᱟᱫᱟ ᱡᱟᱦᱟᱸ ᱢᱟᱱᱮ ᱟᱵᱚᱣᱟᱜ ᱦᱚᱲᱢᱚ ᱥᱚᱨᱤᱨ ᱨᱮ ᱦᱟᱸᱜ ᱵᱟᱭ ᱤᱭᱟᱹ ᱫᱟᱲᱮᱭᱟᱜ ᱠᱟᱱᱟᱭ ᱚᱱᱟ᱾
ᱦᱮᱸ ᱠᱟᱹᱴᱤᱡ ᱮ ᱫᱩᱨᱵᱚᱞ ᱟᱠᱟᱫᱟ᱾
ᱦᱮᱸ ᱦᱮᱸ ᱦᱮᱸ᱾
ᱡᱟᱦᱟᱸ ᱠᱷᱟᱛᱤᱨ ᱛᱮ ᱢᱟᱱᱮ ᱮ ᱮ ᱟᱭᱩ ᱠᱟᱹᱴᱤᱡ ᱠᱚᱢ ᱟᱠᱟᱱᱟ ᱦᱮ, ᱨᱳᱜᱽ ᱟᱡᱟᱨ ᱛᱮ ᱟᱨᱠᱤ ᱵᱟᱹᱲᱛᱤ ᱦᱩᱭᱩᱜᱼᱟ᱾ ᱚᱱᱠᱟᱱᱟᱜ ᱠᱤᱪᱷᱩ ᱠᱟᱢᱤ ᱵᱤᱱ ᱡᱟᱦᱟᱸ ᱫᱚ ᱚᱱᱟ ᱫᱚ ᱢᱤᱫ ᱫᱤᱱ ᱛᱮᱫᱚ ᱵᱟᱭ ᱠᱟᱢᱤᱭᱟ ᱵᱟᱹᱭ ᱵᱟᱹᱭᱛᱮ᱾
ᱛᱚᱵᱮ ᱵᱤᱥᱤ ᱮᱢᱚᱱ ᱧᱮᱞᱚᱜ ᱠᱟᱱᱟ, ᱩᱱᱠᱩ ᱡᱟᱦᱟᱸᱭ ᱵᱚᱭᱚᱥ ᱠᱚ ᱯᱚᱸᱭᱛᱟᱞᱞᱤᱥ ᱯᱞᱟᱥ ᱩᱱᱠᱩ ᱵᱤᱥᱤ ᱟᱨᱚ ᱤᱭᱟᱹᱜ ᱠᱟᱱᱟ ᱠᱚ᱾
ᱦᱩᱸ᱾
ᱟᱰᱤ ᱵᱤᱥ ᱵᱟᱲᱛᱤ ᱞᱟᱦᱟ ᱛᱮ ᱡᱮᱢᱚᱱ ᱢᱚᱱ ᱱᱮ ᱞᱟᱦᱟᱛᱮ ᱡᱮᱢᱚᱱ ᱵᱚᱱ ᱧᱮᱞᱮᱫ ᱠᱚ ᱛᱟᱦᱮᱱᱟ, ᱡᱮ ᱟᱹᱰᱤ ᱫᱤᱱ ᱯᱨᱟᱭ ᱟᱹᱰᱤ ᱫᱤᱱ ᱠᱚ ᱵᱟᱧᱪᱟᱜ ᱠᱟᱱ ᱛᱟᱦᱮᱱᱟ᱾
ᱦᱩᱸ᱾
ᱵᱟ ᱦᱮ ᱡᱩᱫᱤ ᱞᱤᱧ ᱞᱟᱹᱭᱟ ᱡᱮ ᱦᱮᱸ, ᱟᱞᱮ ᱟᱛᱳ ᱨᱮᱜᱮ ᱱᱟᱜ ᱚᱱᱠᱟ ᱮᱠᱥᱚ-ᱚᱱᱠᱟ ᱮᱠᱥᱚ ᱯᱞᱟᱥ᱾ ᱢᱚᱱᱮ ᱦᱚᱭ ᱵᱟᱧᱪᱟᱣ ᱛᱟᱦᱮᱸ ᱠᱟᱱᱟ᱾ ᱢᱟᱱᱮ ᱱᱤᱭᱟᱹ ᱵᱚᱪᱷᱚᱨ ᱜᱮ ᱦᱟᱜ ᱜᱚᱛᱚᱭᱮᱱᱟ᱾ ᱚᱱᱠᱟ ᱢᱤᱫᱴᱟᱱ ᱵᱩᱲᱦ
ᱦᱩᱸ᱾
ᱢᱟᱱᱮ ᱟᱹᱰᱤ ᱫᱤᱱ ᱠᱷᱚᱱᱟᱜ ᱢᱟᱱᱮ ᱮᱠᱫᱚᱢ ᱤᱭᱟᱹ ᱢᱮᱱᱟᱭᱟ ᱟᱨ ᱱᱮᱛᱟᱨ ᱫᱚ ᱦᱟᱸᱜ ᱚᱱᱠᱟ ᱫᱚ ᱦᱟᱸᱜ ᱡᱟᱦᱟ ᱫᱚ ᱵᱟᱝ ᱧᱮᱧᱟᱢᱚᱜ-ᱟ᱾
ᱦᱮᱸ᱾ ᱱᱮᱛᱟᱨ ᱮᱠᱥᱚ ᱢᱟ ᱟᱹᱰᱤ ᱥᱟᱺᱜᱤᱧ ᱨᱮᱱᱟᱜ ᱠᱟᱛᱷᱟ, ᱱᱮᱛᱟᱨ ᱪᱚᱞᱞᱤᱥ ᱯᱚᱸᱭᱛᱟᱞᱞᱤᱥ ᱠᱷᱟᱱ ᱜᱮ ᱦᱟᱸᱜ ᱦᱚᱲ ᱵᱟ ᱦᱚᱲ ᱵᱟᱵᱮᱱ ᱴᱷᱟᱹᱣᱠᱟᱹ ᱫᱟᱲᱮᱭᱟᱠᱚᱣᱟ᱾
ᱦᱩᱸ᱾ ᱛᱟᱯᱚᱨ ᱜᱚᱝᱠᱮ ᱱᱚᱜᱼᱚᱭ ᱱᱮᱛᱟᱨ ᱫᱚ ᱡᱟᱦᱟᱸ ᱤᱭᱟᱹ ᱦᱤᱡᱩᱜ ᱠᱟᱱᱟ, ᱚᱱᱟ ᱵᱷᱟᱭᱨᱟᱥ ᱥᱤᱥᱴᱮᱢ ᱦᱮᱡ ᱟᱠᱟᱱᱟ᱾ ᱛᱚ ᱱᱤᱝᱠᱟᱹ ᱠᱟᱛᱷᱟ ᱨᱮ ᱟᱸᱡᱚᱢᱚᱜ ᱠᱟᱱᱟ ᱦᱟᱸᱜ ᱞᱟᱦᱟ ᱛᱮᱫᱚ ᱦᱟᱸᱜ ᱚᱱᱮ ᱤᱭᱟᱹ ᱠᱟᱛᱮᱫ ᱛᱚ ᱡᱩᱫᱽᱫᱷᱚ ᱦᱩᱭᱩᱜ ᱛᱟᱦᱮᱱᱟ᱾ ᱡᱟᱦᱟᱱᱟᱜ ᱚᱱᱟ ᱤᱭᱟᱹ ᱠᱟᱛᱮᱫ ᱛᱮ᱾ ᱢᱟᱱᱮ ᱵᱚᱱᱫᱩᱠ ᱠᱚ ᱚᱱᱟ ᱤᱭᱟᱹ ᱠᱚ ᱟᱛᱮ ᱮᱨᱯᱚᱨᱮ ᱦᱟᱸᱜ ᱫᱚ ᱞᱟᱹᱭᱮᱫᱟ ᱦᱟᱸᱜ, ᱱᱮᱛᱟᱨ ᱫᱚ ᱚᱱᱟ ᱠᱚ ᱟᱛᱮ ᱫᱚ ᱚᱱᱟ ᱠᱚ ᱟᱛᱮ ᱫᱚ ᱦᱟᱸᱜ ᱵᱟᱝ ᱦᱩᱭᱩᱜᱼᱟ᱾ ᱡᱟᱦᱟᱸ ᱚᱱᱟ ᱵᱷᱟᱭᱨᱟᱥ ᱠᱚ ᱠᱷᱟᱹᱛᱤᱨ, ᱤᱱᱟᱹ ᱚᱱᱟ ᱠᱚᱛᱮᱜᱮ ᱦᱟᱸᱜ ᱚᱱᱟ ᱡᱩᱫᱽᱫᱷᱚ ᱫᱚ ᱦᱩᱭᱩᱜᱼᱟ ᱦᱟᱸᱜ᱾ ᱛᱟᱨᱯᱚᱨ ᱦᱩᱭᱩᱜ ᱠᱟᱱᱟ ᱚᱱᱟ ᱥᱟᱭᱵᱟᱨ ᱮᱴᱮᱠ᱾ ᱦᱟᱱᱟ ᱦᱟᱱᱟ ᱱᱤᱭᱟᱹ ᱠᱚ ᱵᱷᱩᱞ ᱛᱚᱛᱛᱷᱚ ᱤᱭᱟᱹ ᱠᱟᱛᱮᱫ᱾ ᱤᱱᱠᱟᱹ ᱛᱮᱜᱮ ᱦᱟᱸᱜ ᱠᱚ ᱞᱟᱹᱭ ᱫᱚ ᱦᱟᱸᱜ ᱤᱭᱟᱹ ᱦᱩᱭᱩᱜᱼᱟ᱾
ᱞᱟᱹᱲᱦᱟᱹᱭ ᱫᱚ ᱦᱩᱭᱩᱜᱼᱟ᱾
ᱦᱮᱸ ᱦᱮᱸ᱾
ᱚᱱᱠᱟ ᱜᱮ ᱩᱭᱦᱟᱹᱨ ᱵᱷᱟᱵᱱᱟ ᱪᱮᱫ ᱞᱮᱠᱟ ᱠᱟᱛᱮᱜ ᱚᱝᱠᱟ, ᱟᱫᱚ ᱱᱤᱛᱚᱜ ᱱᱟᱦᱟᱜ ᱡᱩᱜᱽ ᱛᱟᱦᱚᱞᱮ ᱱᱤᱛᱚᱜ ᱫᱚ ᱠᱚᱢᱯᱤᱴᱤᱥᱮᱱ ᱪᱟᱞᱟᱜ ᱠᱟᱱᱟ᱾
ᱦᱮᱸ ᱦᱮᱸ ᱦᱮᱸ᱾
ᱛᱚ ᱜᱚᱝᱠᱮ ᱠᱟᱹᱴᱤᱡ ᱱᱤᱭᱟᱹ ᱵᱟᱨᱮ ᱛᱮᱞᱟᱝ ᱜᱚᱞᱯᱷᱚᱭᱟ ᱚᱱᱮ ᱡᱟᱦᱟᱸ ᱪᱤᱠᱟᱹᱛᱮ ᱠᱟᱹᱴᱤᱡ ᱵᱚᱱ ᱟᱵᱚ ᱞᱟᱦᱟ ᱥᱮᱫ ᱵᱚᱱ ᱥᱮᱱ ᱫᱟᱲᱮᱭᱟᱜᱼᱟ, ᱤᱱᱟᱹᱠᱷᱟᱱ ᱠᱟᱹᱴᱤᱡ ᱵᱮᱥ ᱠᱚᱜᱼᱟ᱾
ᱟᱫᱚ ᱦᱟᱸᱜ ᱯᱳᱭᱞᱳ ᱨᱮᱜᱮ ᱱᱚᱣᱟ ᱟᱞᱤᱧ ᱞᱤᱧ ᱢᱮᱱᱟ᱾ ᱟᱵᱚᱣᱟᱜ ᱥᱟᱶᱛᱟ ᱞᱮᱠᱟᱛᱮᱫᱚ ᱟᱵᱚ ᱫᱚ ᱴᱷᱤᱠᱟᱹᱱ ᱜᱮ ᱢᱮᱱᱟᱜ ᱟᱠᱟᱜ ᱵᱚᱱᱟ, ᱮᱠᱢᱟᱛᱨᱚ ᱱᱤᱛᱚᱜ ᱵᱟᱹᱲᱛᱤ ᱠᱟᱱᱟ ᱠᱤᱪᱷᱩ ᱠᱤᱪᱷᱩ ᱡᱤᱱᱤᱥ ᱟᱫᱚ ᱥᱟᱭᱤᱰ ᱨᱮᱱᱟᱜ ᱡᱟᱦᱟᱸ ᱚᱨᱥᱚᱝ
ᱦᱮᱸ᱾
ᱦᱮᱸ, ᱦᱚᱜ-ᱚᱱᱟ ᱦᱚᱛᱮᱡ ᱛᱮ ᱟᱵᱚ ᱫᱚ ᱱᱚᱝᱠᱟ ᱟᱠᱟᱱᱟ ᱵᱚᱱ ᱢᱮᱱᱠᱷᱟᱱ ᱡᱩᱚᱫᱤ ᱵᱚᱱ ᱧᱮᱞᱟ ᱟᱵᱚᱣᱟᱜ ᱥᱟᱶᱛᱟ ᱨᱮ ᱟᱵᱚᱣᱟᱜ ᱫᱚ ᱚᱱᱠᱟ ᱞᱮᱠᱟᱱᱟᱜ ᱫᱚ ᱵᱟᱹᱱᱩᱜ ᱟᱠᱟᱫᱟ, ᱢᱮᱱᱠᱷᱟᱱ ᱟᱵᱚᱣᱟᱜ ᱧᱮᱞ ᱞᱮᱠᱷᱟᱱ ᱫᱚ ᱵᱟᱝ ᱜᱟᱱᱚᱜᱼᱟ, ᱟᱵᱚ ᱱᱚᱣᱟ ᱫᱷᱟᱹᱨᱛᱤ ᱨᱮ ᱮᱠᱞᱟ ᱫᱚ ᱵᱟᱹᱱᱩᱜᱫ ᱟᱠᱟᱱ ᱵᱚᱱᱟ ᱡᱚᱛᱚ ᱢᱟᱱᱢᱤ ᱜᱮ ᱱᱚᱣᱟ ᱫᱷᱟᱨ ᱛᱤᱨ ᱨᱮ ᱢᱮᱱᱟᱜ ᱟᱠᱟᱫ ᱠᱚᱣᱟ, ᱛᱟᱦᱚᱞᱮ ᱚᱱᱟ ᱞᱮᱠᱟᱛᱮ ᱮᱸ ᱟᱵᱚ ᱞᱟᱦᱟ ᱞᱟᱹᱜᱤᱫ ᱛᱮᱫᱚ ᱟᱵᱚ, ᱵᱟᱹᱲᱛᱤ ᱠᱟᱭᱛᱮ ᱱᱮᱪᱟᱨᱮᱞ ᱡᱟᱦᱟᱸ ᱡᱤᱱᱤᱥ, ᱚᱱᱟ ᱵᱮᱣᱚᱦᱟᱨ ᱦᱩᱭᱩᱜ ᱛᱟᱵᱚᱱᱟ᱾
ᱚᱻ
ᱦᱩᱸ ᱡᱟᱦᱟᱸᱞᱮᱠᱟ ᱦᱚᱜᱼᱚᱭ ᱪᱟᱥ ᱠᱟᱹᱢᱤ ᱠᱚ ᱦᱮᱸ, ᱥᱮ ᱟᱵᱚ, ᱯᱚᱨᱤᱥᱨᱚᱢ ᱦᱳᱭᱳᱜ ᱛᱟᱵᱚᱱᱟ ᱦᱮᱸ, ᱮᱨᱯᱚᱨ ᱦᱳᱭᱳᱜ ᱠᱟᱱᱟ, ᱦᱚᱭᱛᱳ ᱡᱚᱫᱤ ᱚᱱᱠᱟᱱᱟᱜ ᱡᱚᱫᱤ ᱴᱟᱠᱟ ᱤᱱᱠᱟᱢ ᱵᱷᱟᱜᱮ ᱦᱳᱭᱳᱜ ᱠᱟᱱᱟ, ᱛᱟᱦᱞᱮ ᱟᱫᱚ ᱪᱤᱫᱟᱜ ᱠᱟᱱᱟ ᱟᱫᱚ, ᱟᱫᱚ ᱪᱟᱥ ᱠᱟᱹᱢᱤ ᱥᱮᱫ ᱫᱚ ᱵᱟᱵᱚᱱ ᱞᱟᱦᱟᱜ ᱠᱟᱱᱟ᱾ ᱚᱱᱠᱟᱨᱮ ᱢᱮᱥᱤᱱ ᱦᱟᱹᱱᱤ ᱫᱟᱨᱟᱭ ᱛᱮ ᱱᱟᱹᱭ ᱫᱟᱨᱟᱭᱛᱮ, ᱱᱚᱝᱠᱟ ᱵᱚᱱ ᱠᱟᱹᱢᱤᱭᱮᱫᱼᱟ, ᱦᱮ ᱛᱚ ᱟᱹᱞᱤᱧᱟᱜ ᱚᱱᱟᱛᱮᱫᱚ ᱞᱟᱹᱭᱟ ᱡᱮ ᱚᱱᱟ ᱥᱟᱶᱛᱮ ᱫᱚ ᱥᱚᱝ ᱵᱟᱝ ᱠᱟᱱᱟ ᱡᱮ ᱦᱮᱸᱜᱮ ᱟᱵᱮᱱ ᱵᱷᱟᱜᱮ, ᱴᱟᱠᱟ ᱵᱮᱱ ᱤᱱᱠᱟᱢ ᱮᱫᱟ ᱢᱮᱱ ᱫᱚ ᱵᱟᱵᱮᱱ ᱠᱟᱹᱢᱤᱭᱟ, ᱚᱱᱟ ᱫᱚ ᱟᱵᱮᱱᱟᱜ ᱦᱚᱲᱢᱚ ᱜᱮᱛᱚ ᱵᱟᱹᱲᱤᱡᱚᱜᱼᱟ᱾ ᱟᱹᱞᱤᱧᱟᱜ ᱫᱚ, ᱱᱚᱣᱟᱞᱤᱧ ᱢᱮᱱᱟ ᱡᱟᱦᱟᱸᱛᱤᱱᱟᱹᱜ ᱡᱟᱦᱟᱸᱭ ᱜᱮ ᱴᱟᱠᱟᱭ ᱤᱱᱠᱟᱢ, ᱚᱱᱟ ᱫᱚ ᱟᱭᱟᱜ ᱯᱟᱨᱥᱚᱱᱟᱴᱤ ᱵᱮᱯᱟ ᱢᱮᱱᱠᱷᱟᱱ ᱦᱚᱲᱢᱚ ᱵᱷᱟᱜᱮ ᱞᱟᱹᱜᱤᱫ ᱛᱮ, ᱱᱚᱜᱼᱚᱭ ᱡᱟᱦᱟᱸ ᱪᱟᱥ ᱠᱟᱹᱢᱤ ᱥᱮ ᱱᱮᱪᱟᱨᱮᱞ ᱥᱟᱶᱛᱮ ᱡᱟᱦᱟ ᱢᱮᱥᱟ, ᱱᱚᱝᱠᱟᱱᱟᱜ ᱡᱟᱦᱟ ᱠᱤᱪᱷᱩ ᱠᱤᱪᱷᱩ ᱡᱤᱱᱤᱥ, ᱠᱚ ᱢᱮᱱᱟᱜ ᱟᱠᱟᱫᱟ ᱥᱤᱡᱤᱱ ᱨᱮ ᱦᱮᱸ, ᱚ ᱡᱟᱦᱟ ᱦᱳᱲᱩ ᱤᱨ, ᱥᱮ ᱦᱩᱲᱩ ᱨᱚᱦᱚᱭ, ᱥᱮ ᱤᱛᱟᱹ ᱜᱤᱰᱤ ᱥᱮ ᱚᱭ ᱡᱟᱦᱟ ᱥᱤᱭᱳᱜ, ᱤᱱᱟᱹ ᱠᱚᱫᱚ ᱫᱚᱨᱠᱟᱨ ᱜᱮ ᱠᱟᱱᱟ᱾ ᱮᱸᱰᱮᱠᱷᱟᱱ ᱪᱮᱫ ᱞᱮᱠᱟᱼᱟ, ᱦᱚᱲᱢᱚ ᱦᱚᱸ ᱟᱹᱰᱤ ᱵᱷᱟᱹᱜᱮ ᱛᱮ ᱛᱟᱦᱮᱱᱟ᱾ ᱱᱮᱪᱟᱨᱮᱞ ᱥᱟᱶᱛᱮ ᱢᱮᱥᱟ ᱵᱚᱱ ᱛᱟᱦᱮᱱᱟ, ᱨᱩᱣᱟᱹ ᱦᱟᱹᱥᱩ ᱩᱱᱟᱹᱜ ᱵᱟᱝ ᱦᱳᱭᱳᱜᱼᱟ᱾ ᱡᱚᱠᱷᱚᱱ ᱵᱟᱹᱲᱛᱤ ᱨᱮᱭᱟᱲᱟᱭ, ᱚᱱᱟ ᱦᱚᱸᱚᱸ ᱟᱵᱚ ᱠᱚᱱᱴᱨᱳᱞ ᱨᱮᱵᱚᱱ ᱟᱹᱜᱩ ᱟᱹ ᱫᱟᱲᱮᱼᱟ ᱟᱵᱚ ᱟᱣᱛᱟ ᱨᱮᱵᱚᱱ ᱟᱹᱜᱩ ᱫᱟᱲᱮᱭᱟᱜᱼᱟ, ᱱᱚᱝᱠᱟ ᱟᱹᱰᱤ ᱟᱭᱢᱟ ᱞᱮᱠᱟᱱᱟᱜ, ᱦᱮᱸ ᱞᱟᱹᱭᱵᱱ ᱟᱫᱚ, ᱪᱮᱫ ᱵᱮᱱ ᱞᱟᱹᱭ ᱛᱟᱦᱮᱸᱱ?
ᱦᱮᱸ ᱜᱚᱝᱠᱮ ᱟᱨ ᱢᱤᱫᱴᱮᱱ ᱢᱩᱞ ᱯᱚᱭᱮᱱᱴ ᱫᱚ ᱵᱟᱵᱮᱱ ᱞᱟᱹᱭ ᱞᱮᱫᱟ, ᱚᱱᱟ ᱡᱟᱦᱟᱸ ᱥᱤᱠᱷᱷᱟ ᱡᱮᱢᱚᱱ ᱮᱢᱱᱤ ᱛᱮ ᱧᱮᱞᱚᱜ ᱠᱟᱱᱟ ᱜᱮᱭᱟ, ᱡᱮ ᱟᱵᱚ ᱫᱚ ᱦᱟᱸᱜ ᱢᱟᱱᱮ ᱮᱢᱱᱤ ᱛᱮ, ᱫᱚᱢᱮ ᱮ ᱠᱷᱟᱱ ᱫᱚᱢᱮ ᱜᱮ ᱛᱟᱭᱱᱚᱢ ᱨᱮ ᱢᱮᱱᱟᱜ ᱵᱚᱱᱟ ᱦᱟᱜ, ᱟᱞᱤᱧ ᱫᱚ ᱵᱟᱹᱞᱤᱧ ᱞᱟᱹᱭᱮᱫᱟ ᱦᱞᱜ ᱡᱮ, ᱮᱢᱚᱱ ᱫᱚ ᱵᱟᱝ ᱡᱮ ᱪᱟᱥ ᱠᱟᱹᱢᱤ ᱚᱱᱟ ᱠᱚ ᱤᱭᱟᱹ ᱠᱟᱛᱮᱜ, ᱚᱱᱟ ᱫᱚ ᱴᱷᱤᱠ ᱜᱮᱭᱟ ᱪᱟᱥ ᱠᱟᱹᱢᱤ ᱠᱚ ᱡᱟᱦᱟᱸ ᱵᱚᱱ ᱠᱚᱨᱟᱣᱟ᱾ ᱠᱤᱱᱛᱩ ᱱᱤᱭᱟᱹ ᱦᱚᱸ ᱥᱮ ᱧᱮᱞ ᱞᱟᱜᱟᱣ ᱵᱚᱱᱟ, ᱡᱮ ᱱᱤᱭᱟᱹ ᱡᱩᱜᱽ ᱨᱮ ᱠᱟᱹᱴᱤᱡ ᱥᱤᱠᱠᱷᱟ ᱡᱮᱢᱚᱱ ᱚᱱᱟ ᱫᱚ ᱠᱟᱹᱴᱤᱡ, ᱞᱟᱦᱟ ᱞᱮᱠᱷᱟᱱ ᱵᱷᱟᱜᱤ ᱜᱮᱭᱟ ᱦᱮᱸ ᱦᱮᱸ ᱛᱚ ᱚᱱᱟ ᱵᱮᱥᱤᱠ ᱡᱟᱦᱟᱸ, ᱚᱱᱟ ᱵᱮᱥᱤᱠ ᱫᱚᱨᱠᱟᱨ
ᱯᱮ ᱢᱮᱱᱟᱜ ᱵᱚᱱᱟ, ᱟᱫᱚ ᱱᱚᱣᱟ ᱞᱟᱹᱜᱤᱫ ᱛᱮᱫᱚ ᱟᱵᱭᱟᱜ ᱥᱮᱪᱮᱫ ᱞᱟᱜᱟᱜᱼᱟ᱾ ᱱᱤᱛᱚᱜ ᱮᱠᱢᱟᱛᱨᱚ ᱥᱮᱪᱮᱫ ᱵᱟᱝᱠᱷᱟᱱ, ᱵᱟᱵᱚᱱ ᱞᱟᱦᱟ ᱫᱟᱲᱮᱭᱟᱜᱼᱟ᱾
ᱢᱟᱱᱮ ᱟᱵᱚ ᱛᱩᱞᱟᱹᱡᱚᱠᱷᱟ ᱦᱳᱭᱳᱜ ᱛᱟᱵᱚᱱᱟ, ᱟᱵᱚ ᱚᱠᱟᱴᱟᱜ ᱠᱚᱨᱟᱣ ᱞᱮᱠ ᱠᱟᱱ ᱛᱟᱵᱚᱱᱟ ᱚᱠᱟᱴᱟᱜ ᱠᱚᱨᱟᱣ ᱞᱮᱠ ᱵᱟᱝ ᱠᱟᱱᱟ ᱦᱚᱜ ᱱᱟ ᱠᱚ ᱡᱤᱱᱤᱥ ᱟᱵᱚ ᱛᱩᱞᱟᱹ ᱡᱚᱠᱷᱟ ᱦᱳᱭᱳ ᱛᱟᱵᱚᱱᱟ, ᱟᱨ ᱚᱱᱟ ᱫᱚ ᱥᱮᱪᱮᱫ ᱛᱟᱞᱟ ᱛᱮᱜᱮ ᱦᱳᱭᱳᱜᱼᱟ᱾
ᱦᱩᱸ,
ᱟᱵᱚᱣᱟᱜ ᱥᱟᱶᱛᱟ ᱦᱚᱸ ᱛᱟᱦᱮᱱᱟ, ᱟᱵᱚᱣᱟᱜ ᱥᱮᱪᱮᱫ ᱦᱚᱸ ᱦᱳᱭᱳᱜᱼᱟ᱾ ᱟᱵᱚᱣᱟᱜ ᱫᱩ ᱡᱚᱱ ᱦᱚᱸ ᱵᱟᱝ ᱦᱩᱭᱩᱜᱼᱟ᱾ ᱱᱚᱝᱠᱟ ᱵᱷᱟᱵᱛᱮ ᱪᱟᱞᱟᱜ ᱦᱩᱭᱩᱜ ᱛᱟᱵᱚᱱᱟ ᱢᱟᱱᱮ ᱛᱟᱦᱮᱱᱟ᱾ ᱦᱚᱸᱜᱼᱚᱭ ᱡᱟᱦᱟᱸ ᱱᱮᱛᱟᱨ ᱥᱳᱥᱟᱞ ᱢᱤᱰᱤᱭᱟ ᱡᱩᱜᱽᱼᱼ